ᱡᱚᱦᱟᱨ ᱜᱮ ᱜᱚᱝᱠᱮ ᱟᱸᱡᱚᱢᱚᱜ ᱠᱟᱱ ᱛᱟᱞᱤᱧ ᱜᱤᱭᱟ ᱟᱣᱟᱥ?
ᱦᱮᱸ ᱚᱵᱤᱱᱟ ᱫᱚ ᱟᱸᱚᱢᱚᱜ ᱠᱟᱱᱟ ᱤᱧᱟᱜᱼᱟ ᱟᱸᱡᱚᱢᱚᱜ ᱠᱟᱱᱟ ᱜᱚᱝᱠᱮ?
ᱦᱮᱸ ᱟᱵᱮᱱᱟᱜ ᱦᱚᱸ ᱟᱸᱡᱚᱢᱚᱜ ᱠᱟᱱ ᱜᱮᱭᱟ᱾
ᱦᱮᱸ, ᱡᱚᱦᱟᱨ ᱜᱮ!
ᱦᱩᱸ ᱡᱚᱦᱟᱨ ᱜᱮ, ᱟᱪᱪᱷᱟ ᱛᱟᱦᱮᱞᱮ ᱜᱚᱝᱠᱮ ᱟᱯᱮ ᱥᱮᱫ ᱫᱚ ᱪᱤᱫ ᱞᱮᱠᱟ ᱢᱟᱱᱮ ᱫᱟᱜ ᱵᱟᱲᱟ ᱪᱮ ᱵᱟᱝ ᱪᱷᱩᱴᱤ ᱠᱚ ᱦᱩᱭᱩᱜ ᱠᱟᱱᱟ ᱥᱮ ᱵᱟᱝ ᱪᱮ ᱵᱟᱲᱟ ᱧᱚᱜ ᱠᱮᱫᱟᱭ?
ᱟᱞᱮ ᱱᱚᱛᱮ ᱫᱚ ᱫᱟᱜ ᱫᱚ ᱦᱚᱞᱟ ᱠᱚᱥᱮᱫ ᱫᱟᱜ ᱵᱟᱲᱟ ᱞᱮᱜ-ᱟ ᱟᱫᱚ ᱟ ᱥᱮ ᱠᱤᱪᱷᱩ ᱫᱤᱱ ᱫᱚ ᱥᱤᱛᱩᱝ ᱛᱟᱦᱮᱸ ᱠᱟᱱᱟ ᱟᱫᱚ ᱦᱚᱞᱟ ᱜᱮ ᱦᱟᱞᱠᱟ ᱫᱟᱜ ᱮ ᱧᱩᱨ ᱞᱮᱜ-ᱟ, ᱛᱚ ᱛᱮᱦᱮᱧ ᱟᱫᱚ ᱥᱤᱭᱩᱜ ᱠᱟᱹᱢᱤ ᱮᱛᱚᱦᱚᱵ ᱟᱠᱟᱱᱟ ᱦᱟᱸᱜ ᱾ ᱟᱸᱻ ᱦᱟᱹᱞᱤᱧ ᱫᱚ ᱴᱟᱨᱟᱠᱴᱟᱨᱮ ᱠᱚᱨᱮᱫ ᱢᱟᱱᱮ ᱥᱤᱭᱩᱜ ᱪᱟᱞᱟᱜᱼᱟ ᱛᱚ ᱟᱫᱚ ᱴᱟᱨᱟᱠᱴᱟᱨ ᱨᱮᱭᱟᱜ ᱴᱟᱹᱭᱤᱢ ᱠᱚᱞᱤᱧ ᱚᱞ ᱵᱟᱲᱟᱭᱟ ᱛᱚ, ᱟᱫᱚ ᱱᱤᱛᱚᱜ ᱵᱚᱨᱛᱚᱢᱟᱱ ᱵᱟᱹᱫᱽ ᱥᱮᱫ ᱨᱮ ᱢᱮᱱᱟᱜ ᱞᱤᱧᱟᱹ ᱦᱟᱸᱜ ᱾
ᱟᱪᱪᱷᱟ ᱟᱪᱪᱷᱟ᱾ ᱦᱮᱸ ᱟᱞᱮ ᱥᱮᱫ ᱢᱟ, ᱩᱱ ᱡᱷᱚᱜ ᱤᱭᱟᱹ ᱭᱮᱱᱟᱭ ᱵᱟᱲᱟᱯ ᱵᱟᱭ ᱦᱩᱭ ᱮᱱ ᱱᱟᱥᱮ ᱜᱮ ᱟᱯᱷᱚᱨ ᱵᱟᱲᱟ ᱦᱩᱭ ᱮᱱᱟ, ᱚᱱᱟ ᱢᱟᱱᱮ ᱜᱟᱹᱰᱤ ᱭᱮᱱᱟ ᱢᱟᱱᱮ ᱜᱟᱹᱪᱷ- ᱡᱟᱭᱦᱩᱠ ᱟᱨᱚᱢᱵᱷᱼᱚᱜ ᱠᱟᱱᱟ ᱢᱟᱱᱮ ᱫᱟᱜ ᱡᱟᱹᱲᱤ ᱵᱟᱝ ᱠᱟᱱ ᱛᱟᱦᱮᱸᱱ ᱛᱟᱦᱮᱸᱜ ᱢᱟᱱᱮ ᱵᱟᱝ ᱦᱩᱭ ᱠᱟᱱᱟ ᱢᱟᱱᱮ ᱟᱹᱣᱨᱤ ᱨᱟᱦᱟ ᱪᱟᱞᱟᱜ-ᱟ ᱫᱟᱜ ᱡᱟᱹᱲᱤ ᱵᱟᱝ ᱠᱷᱟᱱ ᱛᱮ ᱟᱫᱚ ᱱᱚᱜᱼᱚᱼᱱᱳᱠᱟ ᱥᱤᱛᱩᱝ ᱟᱠᱟᱫᱟ ᱛᱚ, ᱟᱫᱚ ᱵᱟᱝ ᱦᱩᱭ ᱠᱟᱱᱟ ᱠᱷᱟᱹᱛᱤᱨ ᱛᱮ
ᱟᱪᱪᱷᱟ ᱟᱪᱪᱷᱟ ᱟᱪᱪᱷᱟ᱾ ᱟᱫᱚ ᱜᱚᱝᱠᱮ ᱮᱸ ᱢᱟᱸᱡᱟᱱ ᱫᱟᱠᱟ ᱠᱚ ᱡᱚᱢ ᱦᱩᱭ ᱮᱱᱟ ᱥᱮ ᱵᱟᱝ?
ᱦᱮᱸ ᱜᱚᱝᱠᱮ ᱢᱟᱸᱡᱟᱱ ᱫᱟᱠᱟ ᱡᱚᱢ ᱦᱩᱭ ᱮᱱᱟ ᱮᱱᱟᱝ ᱨᱮᱜᱮ ᱢᱟᱱᱮ ᱱᱤᱛᱚᱜ ᱫᱚ ᱮᱠ ᱵᱟᱡᱟ ᱦᱩᱭᱩᱜ ᱠᱟᱱᱟ ᱱᱷᱟᱸᱜ ᱢᱟᱸᱡᱟᱱ ᱫᱟᱠᱟ ᱡᱚᱢ ᱮᱠ ᱰᱮᱲ᱾ ᱴᱟᱹᱭᱤᱢ ᱟᱫᱚ ᱟᱹᱞᱤᱧ ᱫᱚ ᱡᱚᱢ ᱦᱩᱭ ᱮᱱᱟ᱾
ᱟᱪᱪᱷᱟ᱾ ᱛᱟᱦᱚᱞᱮ ᱚᱱᱮ ᱛᱮᱦᱮᱧ ᱢᱟ ᱵᱟᱭ ᱫᱟᱜᱽ ᱮᱫᱼᱟ ᱛᱚ ᱪᱮᱫ ᱞᱮᱠᱟ ᱞᱚᱞᱚ ᱵᱤᱱ ᱵᱩᱡᱷᱟᱹᱣᱮᱜ-ᱟ ᱵᱤᱱ ᱞᱟᱹᱭ ᱵᱤᱱ?
ᱦᱮᱸ ᱵᱩᱡᱷᱟᱹᱜ ᱥᱮᱱ ᱫᱚ ᱦᱟᱸᱜ ᱟᱞᱮ ᱥᱮᱫ ᱦᱚᱸ ᱦᱟᱸᱜ ᱵᱮᱥᱤ ᱵᱮᱥᱤ ᱫᱟᱜ ᱞᱟᱦᱟ ᱮᱫᱟ ᱯᱟᱞᱮ ᱠᱷᱟᱱ ᱟᱫᱚ ᱱᱤᱛ ᱢᱟ ᱫᱚᱢᱮ ᱥᱤᱛᱩᱝ ᱟᱠᱟᱜ ᱟᱭ ᱟᱞᱮ ᱥᱮᱜ ᱢᱟ, ᱟᱫᱚ ᱟᱯᱮ ᱥᱮᱫ ᱜᱮ ᱪᱤ ᱦᱟᱸᱜ ᱦᱩᱢ ᱫᱟᱹᱞ ᱫᱟᱲᱮᱜ-ᱟᱢ?
ᱟᱞᱮ ᱥᱮᱫ ᱢᱟ ᱥᱤᱛᱩᱝ ᱠᱟᱜ-ᱟᱭ ᱛᱚ ᱚᱱᱠᱟ ᱜᱮ ᱞᱚᱞᱚ ᱵᱩᱡᱷᱟᱹᱫ ᱛᱟᱸᱠ ᱵᱩᱡᱷᱟᱹᱜ ᱠᱟᱱ ᱜᱮᱭᱟ ᱦᱟᱸᱜ᱾
ᱟᱫᱚ ᱵᱟᱹᱫᱽ ᱥᱮᱫ ᱨᱮ ᱢᱮᱱᱟᱜ ᱞᱤᱧᱟᱹ ᱛᱚ ᱟᱫᱚ ᱠᱟᱹᱴᱤᱡ ᱮ ᱵᱷᱟᱹᱜᱤ ᱵᱩᱡᱷᱟᱹᱜ ᱠᱟᱱᱟᱭ ᱮᱭ ᱠᱟᱨᱚᱱ ᱛᱮ ᱠᱟᱹᱴᱤᱡ ᱦᱚᱭ ᱧᱚᱜ ᱮᱜ-ᱟᱭ ᱦᱮᱸᱥᱮ ᱚᱲᱟᱜ ᱠᱚᱨᱮ ᱫᱚ ᱠᱷᱟᱱ ᱫᱚ ᱞᱚᱞᱚ ᱜᱮ ᱦᱩᱱᱴᱟᱹᱲ ᱧᱚᱜ ᱵᱩᱡᱷᱟᱹᱣ ᱠᱚᱜ-ᱟ, ᱟᱫᱚ ᱵᱟᱹᱫᱽ ᱥᱮᱫ ᱨᱮ ᱠᱷᱟᱱ ᱫᱚ ᱦᱚᱭᱼᱮᱜ-ᱟᱭ ᱦᱟᱸᱜ᱾
ᱟᱪᱪᱷᱟ ᱟᱪᱪᱷᱟ᱾
ᱟᱜ
ᱟᱪᱪᱷᱟ ᱛᱚᱵᱮ ᱜᱚᱝᱠᱮ ᱱᱚᱜᱼᱦᱟᱸᱜ ᱥᱩᱨ ᱫᱤᱱ ᱴᱟᱜ ᱭᱤᱢ ᱢᱟᱱᱮ ᱦᱩᱞ ᱢᱟᱦᱟ ᱟᱫᱚ ᱢᱟᱱᱮ ᱟᱵᱮ ᱱᱟᱜ ᱠᱟᱛᱷᱟ ᱟᱫᱚ ᱦᱩᱞ ᱢᱟᱦᱟ ᱪᱮᱫ ᱢᱟᱱᱟᱣ ᱵᱟᱲᱟ ᱞᱮᱫᱟ ᱥᱮ ᱵᱟᱝ ᱟᱫᱚ ᱢᱟᱱᱟᱣ ᱞᱮᱠᱷᱟᱡ ᱫᱚ ᱪᱮᱫ ᱠᱟ ᱢᱟᱱᱟᱣ ᱦᱩᱭ ᱞᱮᱱᱟ ᱟᱯᱮ ᱥᱮᱜ? ᱛᱟᱨᱟ ᱢᱟᱱᱮ ᱞᱟᱹᱭ ᱞᱮᱠᱷᱟᱡ ᱵᱟᱛᱨᱟᱣ
ᱟᱞᱮ ᱱᱚᱛ ᱛᱮᱻ ᱦᱩᱞ ᱢᱟᱦᱟ ᱫᱚ ᱠᱟᱹᱴᱤᱡ ᱮᱻ ᱞᱟᱹᱴᱷᱩ ᱧᱚᱜ ᱜᱮᱞᱮ ᱢᱟᱱᱟᱣ ᱜᱮᱭᱟ ᱦᱟᱸᱜ ᱦᱮᱸᱥᱮ? ᱢᱟᱱᱮ ᱚᱱᱟ ᱫᱚ ᱚᱠᱟ ᱞᱮᱠᱟ, ᱟᱞᱮ ᱫᱚ ᱦᱩᱞ ᱢᱟᱦᱟ ᱦᱤᱞᱳᱜ ᱯᱳᱭᱞᱳ ᱵᱚᱸᱜᱟ ᱵᱟᱲᱟ ᱠᱟᱛᱮᱜ ᱢᱤᱫᱴᱤᱡ ᱨᱮᱞᱞᱤ ᱞᱮ ᱠᱚᱨᱟᱣ ᱜᱮᱭᱟ ᱦᱮᱸᱥᱮ, ᱚᱱᱟ ᱯᱚᱨᱮ ᱡᱟᱦᱟᱸ ᱯᱚᱜᱮᱨᱟᱢ ᱨᱮᱱᱟᱜ ᱦᱩᱭᱩᱜ ᱠᱟᱛᱷᱟ ᱚᱸᱠᱟ ᱠᱚᱨᱟᱣ ᱦᱩᱭᱩᱜ ᱜᱮᱭᱟ᱾ ᱨᱮᱞᱞᱤ ᱫᱚ ᱱᱤᱭᱟᱹ ᱫᱷᱟᱣ ᱡᱟᱦᱟ ᱡᱟᱦᱟᱸ ᱞᱮᱠᱟ ᱦᱩᱭ ᱮᱱᱟ ᱱᱤᱛ ᱦᱚᱭ ᱫᱟᱜ ᱜᱮ ᱠᱟᱹᱴᱤᱡ ᱮ ᱮᱴᱠᱮ ᱴᱚᱬᱮ ᱟᱹᱜᱩ ᱫᱚ ᱟᱹᱜᱩ ᱞᱮᱜ ᱜᱮᱭᱟᱭ ᱟᱫᱚ ᱵᱷᱟᱹᱜᱤ ᱫᱚ ᱵᱷᱟᱹᱜᱤ ᱭᱮᱱᱟ ᱱᱤᱭᱟᱹ ᱜᱮ ᱡᱮ ᱵᱚᱸᱜᱟ ᱟᱨ ᱨᱮᱞᱞᱤ ᱠᱟᱹᱢᱤ ᱴᱟᱜ ᱡᱟᱦᱟᱸ ᱨᱮᱞᱤ ᱦᱩᱭ ᱮᱱᱟ, ᱚᱱᱟ ᱠᱟᱹᱢᱤ ᱴᱟᱜ ᱫᱚ ᱞᱟᱦᱟ ᱨᱮ ᱪᱟᱵᱟ ᱦᱟᱠᱟᱱᱟ, ᱚᱱᱟ ᱯᱚᱨᱮ ᱜᱮ ᱫᱟᱜ ᱡᱟᱹᱲᱤ ᱫᱚ ᱮᱛᱚᱦᱚᱵ ᱠᱟᱜ-ᱟᱭ ᱦᱟᱸᱜ, ᱟᱫᱚ ᱚᱱᱠᱟ ᱜᱮ ᱫᱟᱜ ᱡᱟᱹᱲᱤ ᱨᱮ ᱢᱟᱱᱮ ᱪᱷᱟᱢᱰᱟ ᱞᱟᱛᱟᱨ ᱨᱮ ᱡᱟᱭᱦᱩᱠ ᱠᱟ ᱢᱟᱱᱮ ᱪᱷᱳᱴᱳ ᱢᱳᱴᱳ ᱠᱟᱛᱮ ᱯᱚᱜᱮᱨᱟᱢ ᱠᱚ ᱯᱟᱨᱚᱢ ᱪᱟᱞᱟᱣ ᱦᱩᱭ ᱮᱱᱟ ᱟᱨ ᱪᱮᱫ? ᱟᱯᱮ ᱪᱮᱫ ᱞᱮᱠᱟ ᱯᱮ ᱢᱟᱱᱟᱣ ᱠᱮᱜ-ᱟ?
ᱦᱮᱸ ᱟᱞᱮ ᱫᱚ ᱜᱚᱝᱠᱮ ᱱᱚᱝᱠᱟ ᱢᱮᱱᱟᱜ-ᱟ ᱟᱞᱮ ᱦᱚᱸ ᱵᱟᱭᱤᱠ ᱨᱮᱞᱤ ᱞᱮ ᱦᱟᱛᱟᱣ ᱞᱮᱫᱟ ᱡᱟᱦᱟᱸᱭ ᱡᱟᱦᱟᱸ ᱥᱤᱫᱩ ᱠᱟᱹᱱᱩᱣᱟᱜ ᱢᱩᱴᱷᱟᱹᱱ ᱢᱮᱱᱟᱜ-ᱟ ᱚᱱᱠᱟᱱ ᱴᱷᱮᱱ ᱪᱟᱞᱟᱣ ᱠᱟᱛᱮᱫ ᱢᱟᱞᱟ ᱞᱮ ᱦᱚᱨᱚᱜ-ᱟᱜ ᱠᱤᱱᱟ ᱩᱥᱠᱮ ᱵᱟᱫᱽ ᱡᱟᱦᱟᱸᱭ ᱜᱮ ᱤᱵᱟᱫᱷ ᱨᱮ ᱢᱮᱱᱟᱜ ᱠᱩ ᱩᱱᱠᱩ ᱠᱚ ᱞᱟᱹᱭ ᱵᱩᱡᱷᱟᱹᱣ ᱦᱩᱭᱩᱜ ᱠᱟᱱᱟ ᱟᱹᱛᱩ ᱟᱹᱛᱩ ᱪᱟᱞᱟᱣ ᱠᱟᱛᱮ ᱵᱩᱡᱷᱟᱹᱣ ᱦᱩᱭᱩᱜ ᱠᱟᱱᱟ ᱡᱮ ᱛᱤᱥ ᱫᱤᱱ ᱨᱮ ᱨᱮ ᱦᱩᱞ ᱦᱩᱭ ᱞᱮᱱᱟ ᱟᱵᱚ ᱨᱮᱱ- ᱥᱤᱫᱩ, ᱠᱟᱹᱱᱩ, ᱪᱟᱸᱫᱽ, ᱵᱷᱟᱭᱨᱚᱵ, ᱯᱷᱩᱞᱚ, ᱡᱷᱟᱱᱳ, ᱛᱤᱞᱠᱟᱹ ᱢᱟᱺᱡᱷᱤ ᱠᱚ ᱥᱟᱹᱦᱤᱛ ᱞᱮᱱ ᱛᱟᱵᱚᱱᱟ ᱚᱱᱟ ᱥᱟᱶ ᱥᱟᱶᱛᱮ- ᱪᱚᱞᱞᱤᱥ ᱦᱟᱡᱟᱨ ᱦᱚᱲ ᱮᱱ ᱦᱤᱞᱳᱜ ᱠᱚ ᱜᱚᱡ ᱞᱮᱱ ᱛᱟᱵᱚᱱᱟ ᱟᱵᱚᱨᱮᱱ ᱵᱚᱞᱤᱫᱟᱱ ᱠᱚ ᱮᱢ ᱞᱮᱫᱟ, ᱚᱱᱟ ᱠᱚ ᱞᱟᱹᱭ ᱵᱩᱡᱷᱟᱹᱣ ᱦᱩᱭᱩᱜ ᱠᱟᱱᱟ ᱡᱟᱦᱟᱸ ᱫᱚ ᱢᱮᱱᱟᱜ ᱠᱚᱣᱟ ᱩᱱᱠᱩ ᱦᱟᱸᱜ ᱵᱟᱠᱚ ᱵᱟᱲᱟᱭ ᱛᱟᱵᱚᱱᱟ᱾ ᱛᱚ ᱩᱱᱠᱩ ᱫᱚ ᱟᱵᱚ ᱜᱮᱵᱚᱱ ᱞᱟᱹᱭ ᱪᱮᱫ ᱠᱚᱣᱟ ᱟᱫᱚ ᱪᱮ ᱦᱩᱭᱩᱜ ᱠᱟᱱᱟ
ᱟᱪᱪᱷᱟ ᱜᱚᱝᱠᱮ ᱢᱤᱫᱴᱤᱡ ᱠᱷᱚᱵᱚᱨ ᱵᱤᱱ ᱟᱸᱡᱚᱢ ᱵᱟᱲᱟ ᱠᱟᱜ-ᱟ ᱥᱮ ᱵᱟᱝ ᱥᱳᱥᱟᱞ ᱢᱤᱰᱤᱭᱟ ᱠᱚᱨᱮ ᱢᱟ ᱦᱚᱭ ᱛᱚ ᱵᱤᱱ ᱧᱮᱞ ᱵᱟᱲᱟ ᱠᱟᱜ-ᱟ ᱪᱚᱝ ᱮᱸ ᱱᱚᱣᱟ ᱦᱩᱞ ᱢᱟᱦᱟ ᱦᱤᱞᱚᱜ ᱚᱠᱟ ᱨᱮᱪᱚᱝ ᱦᱟᱸᱜ ᱠᱟᱹᱴᱤᱡ ᱮᱴᱟᱜ ᱨᱚᱠᱚᱢ ᱯᱚᱜᱚᱨᱟᱢ ᱠᱚ ᱢᱟᱱᱟᱣ ᱮᱫᱟ ᱦᱟᱸᱜ ᱦᱮᱸᱥᱮ ᱚᱱᱟ ᱮᱱᱮᱡ, ᱥᱮᱨᱮᱧ ᱠᱟᱛᱮ ᱠᱚ ᱯᱳᱜᱚᱨᱟᱢ ᱠᱚᱨᱟᱣ ᱮᱫᱟ, ᱥᱳᱥᱟᱞ ᱢᱤᱰᱤᱭᱟ ᱨᱮ ᱧᱮᱞ ᱵᱟᱲᱟ ᱦᱩᱭᱱᱟ ᱦᱮᱸ ᱥᱮ᱾ ᱛᱚ ᱚᱱᱟ ᱤᱫᱤ ᱠᱟᱛᱮ ᱟᱵᱤᱱ ᱛᱤᱱᱟᱹᱜ ᱴᱟᱜ ᱵᱤᱱ ᱵᱟᱲᱟᱭᱟ ᱥᱮ ᱪᱮᱫ ᱵᱤᱱ ᱢᱚᱱᱮ ᱜᱮᱭᱟ?
ᱦᱮᱸ ᱢᱟ ᱜᱚᱝᱠᱮ ᱟᱞᱤᱧ ᱥᱩᱨᱫᱤᱱ ᱜᱮ ᱥᱳᱥᱟᱞ ᱢᱤᱰᱤᱭᱟ ᱨᱮᱞᱤᱧ ᱧᱮᱞ ᱮᱫᱟ ᱡᱮ ᱵᱚᱞᱮ ᱛᱤᱥ ᱡᱩᱱ ᱦᱤᱞᱚᱜ ᱢᱟᱱᱮ ᱟᱞᱠᱟᱹᱥᱴᱨᱟ ᱫᱚ ᱠᱚ ᱦᱩᱭ ᱦᱚᱪᱚ ᱠᱮᱫᱟ ᱢᱟᱱᱮ ᱟᱥᱨᱤᱛᱟ ᱠᱚ ᱯᱷᱮᱞᱟᱣ ᱠᱮᱫᱟ, ᱟᱫᱚ ᱱᱚᱣᱟ ᱫᱚ ᱥᱟᱨᱟ ᱥᱟᱹᱨᱞᱤ ᱢᱮᱱᱟ ᱱᱚᱣᱟ ᱫᱚ ᱥᱤᱫᱩ, ᱠᱟᱹᱦᱩ ᱪᱟᱸᱫᱽ, ᱵᱷᱟᱭᱨᱳ ᱩᱱᱠᱩ ᱥᱟᱹᱦᱤᱫ ᱫᱟᱜ ᱟᱯᱢᱟᱱ ᱦᱩᱭᱩᱜ ᱠᱟᱱᱟ ᱟᱫᱚ ᱱᱚᱝᱠᱟ ᱵᱟᱝ ᱦᱩᱭᱩᱜ ᱫᱚᱨᱠᱟᱨ᱾ ᱱᱚᱣᱟ ᱡᱷᱟᱲᱠᱷᱚᱸᱰ ᱫᱤᱥᱚᱢ ᱥᱟᱱᱛᱟᱞ ᱯᱟᱨᱜᱟᱱᱟ ᱜᱚᱴᱟ ᱡᱮᱞᱟ ᱨᱮ ᱦᱩᱭ ᱟᱠᱟᱱᱟ ᱱᱚᱣᱟ ᱧᱮᱞ ᱟᱠᱟᱱᱟ ᱥᱳᱥᱟᱞ ᱢᱤᱰᱤᱭᱟ ᱨᱮ᱾ ᱟᱫᱚ ᱱᱚᱣᱟ ᱫᱚ ᱟᱹᱰᱤ ᱵᱟᱹᱲᱤᱡ ᱠᱚ ᱠᱚᱨᱟᱣ ᱠᱮᱫᱟ ᱢᱟᱱᱮ ᱛᱤᱨᱤᱥ ᱡᱩᱱ ᱦᱩᱞ ᱢᱟᱦᱟ ᱫᱤᱱ ᱚᱱᱟ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ ᱩᱱ ᱦᱤᱞᱚᱜ ᱫᱚ ᱵᱟᱵᱚᱱ ᱢᱚᱸᱡᱽ ᱢᱚᱥᱛᱤᱭᱟ ᱤᱱ ᱦᱤᱞᱚᱜ ᱫᱚ ᱩᱱᱠᱩ ᱵᱚᱱ ᱠᱚ ᱢᱟ ᱩᱱᱠᱩ ᱵᱚᱱ ᱩᱭᱦᱟᱹᱨ ᱠᱚᱢᱟ᱾
ᱦᱩᱸ ᱵᱟᱝᱟ ᱟᱵᱟᱨ ᱩᱱᱠᱩ ᱫᱤᱥᱟᱹ ᱛᱮ ᱦᱮᱸ ᱚᱱᱚᱬᱲᱤ ᱠᱚ ᱞᱟᱹᱭ ᱵᱟ- ᱥᱮᱢ ᱥᱮ ᱥᱮᱨᱮᱧ ᱠᱚᱢᱯᱤᱴᱤᱥᱮᱱ, ᱚᱱᱚᱲᱦᱮ ᱠᱚᱢᱯᱤᱴᱤᱥᱚᱱ ᱤᱱᱟᱹ ᱠᱚᱫᱚ ᱢᱟᱱᱟᱣ ᱠᱟᱛᱮ ᱵᱟᱛᱟᱣ ᱜᱟᱱᱚᱜ-ᱟ ᱦᱮᱸ ᱥᱮ᱾ ᱠᱤᱱᱛᱩ ᱚᱱᱟ ᱡᱟᱭᱜᱟ ᱨᱮ ᱨᱟᱹᱥᱠᱟᱹ ᱛᱮ ᱮᱱᱮᱡ, ᱥᱮᱨᱮᱧ ᱚᱱᱟ ᱦᱚᱸ ᱮ ᱡᱟᱦᱟᱸ ᱦᱮᱸ ᱟᱫᱚ ᱞᱟᱹᱭ ᱟᱠᱚ ᱚᱱᱟ ᱰᱟᱵᱩᱝ ᱞᱮᱠᱟᱱ ᱡᱤᱱᱤᱥ ᱠᱚ ᱟᱨ ᱪᱮᱫ ᱢᱟᱱᱮ ᱥᱮᱨᱮᱧ ᱠᱚ, ᱤᱱᱠᱟᱱ ᱡᱤᱱᱤᱥ ᱠᱚ ᱪᱟᱹᱞᱩ ᱠᱟᱛᱮᱫ ᱢᱟᱱᱮ ᱟᱹᱰᱤ ᱜᱟᱱ ᱜᱮ ᱠᱤᱱᱛᱩ ᱤᱧ ᱫᱚᱧ ᱢᱚᱱᱮᱜ-ᱟ ᱵᱟᱹᱲᱤᱡ ᱠᱚ ᱠᱟᱹᱢᱤ ᱠᱟᱫᱟ᱾
ᱟᱫᱚ ᱦᱟᱯᱮᱱ ᱫᱤᱱ ᱨᱮ ᱟᱞᱚ ᱦᱩᱭᱩᱜ ᱢᱟ ᱱᱤᱭᱟᱹ ᱜᱮ ᱠᱟᱹᱴᱤᱡ ᱟᱥᱟ ᱛᱟᱦᱮᱸ ᱢᱟᱱᱮ ᱫᱚᱦᱚ ᱦᱩᱭᱩᱜ ᱠᱟᱱᱟ ᱠᱟᱨᱚᱱ ᱫᱚ ᱱᱤᱛᱟᱨ ᱫᱚ ᱢᱤᱫᱴᱤᱡ ᱡᱤᱱᱤᱥ ᱧᱮᱞᱱᱟ ᱡᱮ ᱵᱟᱝᱟ ᱱᱚᱜᱱᱟ ᱡᱟᱦᱟᱸ ᱵᱷᱩᱞ ᱴᱟᱜ ᱦᱩᱭᱱᱟ ᱚᱱᱟ ᱫᱚ ᱟᱹᱰᱤ ᱦᱚᱲ ᱜᱮ ᱥᱟᱵ ᱫᱚ ᱥᱟᱵ ᱨᱟᱠᱟᱵ ᱮᱫ ᱜᱮᱭᱟ ᱦᱟᱸᱜ ᱟᱫᱚ ᱟᱥᱟᱭ ᱫᱟᱹᱧ ᱦᱟᱸᱜ ᱦᱟᱯᱮᱱ ᱫᱤᱱ ᱨᱮ ᱱᱚᱣᱟ ᱠᱚ ᱥᱚᱢᱚᱥᱟ ᱫᱚ ᱦᱟᱸᱜ ᱵᱟᱝ ᱦᱩᱭᱩᱜ-ᱟ ᱦᱟᱜ᱾
ᱦᱮᱸ ᱦᱮᱸ ᱟᱫᱚ ᱱᱮᱛᱟᱨ ᱦᱚᱸ ᱦᱟᱸᱜ ᱥᱳᱥᱟᱞ ᱢᱤᱰᱤᱭᱟ ᱡᱟᱵᱱᱟ ᱠᱷᱚᱱ ᱡᱟᱦᱟᱸ ᱱᱟᱜ ᱜᱟᱹᱞᱛᱤ ᱦᱩᱭᱩᱜ-ᱟ ᱡᱷᱟᱱ ᱡᱷᱟᱱᱤ ᱦᱩᱭᱩᱜ-ᱟ ᱛᱚ ᱚᱱᱟ ᱫᱚ ᱛᱩᱨᱩᱛ ᱥᱳᱥᱟᱞ ᱢᱤᱰᱤᱭᱟ ᱫᱚ ᱵᱷᱟᱭᱨᱟᱞᱚᱜ-ᱟ᱾ ᱟᱫᱚ ᱵᱟᱹᱭ ᱵᱟᱹᱭᱛᱮ ᱱᱮᱛᱟᱨ ᱦᱟᱸᱜ ᱡᱚᱛᱚᱣᱟᱜ ᱰᱮᱵᱞᱳᱵ ᱦᱩᱭᱩᱜ ᱛᱟᱵᱚᱱᱟ ᱱᱤᱛ ᱦᱚᱸ ᱟᱵᱚᱣᱟᱜ ᱥᱟᱱᱛᱟᱞ ᱥᱚᱢᱟᱡᱽ ᱟᱹᱰᱤ ᱯᱤᱪᱷᱟᱹ ᱨᱮ ᱢᱮᱱᱟᱜ-ᱟ ᱱᱤᱛᱚᱜ ᱡᱚᱫᱷᱟ ᱡᱩᱣᱟᱹᱱ ᱠᱚᱲᱟ ᱠᱚᱧ ᱧᱮᱞ ᱠᱚᱣᱟ ᱩᱱᱠᱩ ᱟᱞᱠᱟᱥᱴᱨᱟ ᱰᱤᱡᱮ ᱰᱮᱥ ᱰᱮᱱᱥ ᱪᱟᱹᱠᱨᱤ ᱦᱟᱛ ᱨᱮᱠᱚ ᱵᱤᱡᱤ ᱟᱠᱟᱱᱟ᱾ ᱟᱫᱚ ᱟᱞᱮ ᱫᱚ ᱡᱷᱟᱲᱠᱷᱟᱸᱰ ᱫᱤᱥᱚᱢ ᱛᱚ ᱥᱟᱱᱛᱟᱞ ᱯᱟᱨᱜᱟᱱᱟ ᱥᱩᱨᱮᱥ ᱢᱩᱨᱢᱩ ᱢᱮᱱᱟᱭᱟ ᱩᱱᱤᱭᱟᱜ ᱦᱟᱺᱰᱤ, ᱯᱟᱹᱣᱨᱟᱹ ᱡᱟᱛᱨᱟ, ᱯᱟᱛᱟᱭ ᱵᱚᱱᱫᱟ ᱡᱟᱱᱤᱠᱤ ᱟᱵᱚᱨᱮᱱ ᱠᱚᱲᱟ ᱠᱚ ᱡᱩᱣᱟᱹᱱ ᱠᱚᱲᱟ ᱠᱚ ᱢᱟᱱᱮ ᱡᱟᱛᱨᱟ, ᱯᱟᱛᱟ ᱠᱚ ᱵᱤᱡᱤ ᱠᱟᱱᱟ ᱟᱫᱚ ᱛᱤᱱ ᱫᱷᱟᱹᱵᱤᱡ ᱱᱚᱣᱟ ᱦᱟᱺᱰᱤ, ᱯᱟᱹᱣᱨᱟᱹ ᱚᱱᱟ ᱠᱚ ᱛᱟᱦᱮᱱᱟ ᱛᱚ ᱤᱱ ᱫᱟᱹᱵᱤᱡ ᱟᱵᱚ ᱨᱮᱱ ᱞᱚᱣᱟ ᱫᱚ ᱵᱟᱠᱚ ᱞᱟᱦᱟᱜ ᱛᱟᱵᱚᱱᱟ ᱟᱫᱚ ᱚᱱᱟ ᱠᱷᱟᱱ ᱛᱮ ᱟᱵᱚᱨᱮᱱ ᱥᱩᱨᱮᱥ ᱢᱩᱨᱢᱩᱭ ᱢᱮᱱ ᱮᱫᱟ ᱱᱚᱣᱟ ᱠᱚᱫᱚ ᱵᱚᱱ ᱵᱚᱱᱫᱟ᱾ ᱟᱫᱚ ᱟᱞᱮ ᱥᱮᱫ ᱫᱚ ᱦᱟᱸᱜ ᱛᱟᱦᱞᱮ ᱵᱚᱱᱫᱟ ᱚᱱᱟᱛᱮ ᱟᱵᱚ ᱦᱟᱺᱰᱤ ᱯᱟᱹᱨᱣᱟᱹ ᱠᱚᱫᱚ ᱦᱟᱜ ᱵᱟᱝ ᱟᱠᱷᱨᱤᱧ ᱧᱚᱜ ᱠᱟᱱᱟ ᱠᱟᱱᱟ ᱵᱟᱹᱭ ᱵᱟᱹᱭᱛᱮ ᱥᱚᱢᱟᱡᱽ ᱨᱮ ᱵᱚᱫᱞᱟᱣ ᱦᱩᱭᱩᱜ ᱠᱟᱱᱟ ᱟᱫᱚ ᱟᱯᱮ ᱥᱮᱫ ᱜᱮ ᱦᱟᱜ ᱵᱮᱱ ᱞᱟᱹᱭ ᱞᱮᱠᱷᱟᱱᱡ?
ᱱᱚᱣᱟ ᱫᱚ ᱟᱹᱰᱤ ᱱᱟᱯᱟᱭ ᱠᱟᱹᱢᱤ ᱫᱚ ᱦᱩᱭᱩᱜ ᱠᱟᱱ ᱜᱮ ᱛᱟᱯᱮᱭᱟ ᱟᱯᱮ ᱥᱮᱫ ᱫᱚ ᱦᱟᱸᱜ ᱟᱫᱚ ᱟᱞᱮ ᱥᱮᱫ ᱫᱚ ᱦᱟᱸᱜ ᱠᱩᱨᱩ ᱢᱩᱴᱩ ᱫᱚᱞᱮ ᱢᱟᱱᱮ ᱪᱷᱩᱴᱟᱹᱣ ᱫᱚᱞᱮ ᱪᱷᱩᱴᱟᱹᱣ ᱠᱟᱱ ᱜᱮ ᱦᱮᱸ ᱥᱮ ᱟᱹᱰᱤ ᱦᱚᱲ ᱚᱱᱠᱟ ᱟᱹᱛᱩ ᱟᱹᱛᱩ ᱢᱟᱱᱮ ᱚᱱᱮ ᱪᱤᱠᱤ ᱡᱚᱠᱷᱚᱱ ᱥᱟᱸᱜᱷᱟᱨ ᱪᱟᱞᱟᱜ ᱦᱩᱭᱩᱜᱼᱟ ᱥᱮ ᱛᱚᱠᱷᱚᱱ ᱱᱚᱜ ᱱᱟ ᱥᱟᱶ ᱥᱟᱶ ᱛᱮ ᱦᱚᱲ ᱠᱚ ᱵᱟᱲᱟᱭ ᱦᱚᱪᱚ ᱦᱩᱭᱩᱜ ᱜᱮᱭᱟ ᱵᱟ ᱡᱟᱦᱟᱸ ᱨᱮ ᱦᱚᱭ ᱛᱚ ᱡᱟᱦᱟ ᱱᱟᱜ ᱢᱟᱱᱟᱣ ᱦᱩᱭᱩᱜᱼᱟ ᱵᱟ ᱯᱚᱜᱨᱟᱢ ᱠᱚ ᱦᱩᱭᱩᱜᱼᱟ ᱢᱟᱱᱮ ᱡᱮᱢᱚᱱ ᱟᱹᱛᱩ ᱨᱮᱱᱟᱜ ᱢᱤᱫᱴᱤᱡ ᱱᱚᱨᱢᱮᱞ ᱡᱟᱦᱟᱸ ᱯᱨᱳᱜᱨᱟᱢ ᱦᱩᱭᱩᱜᱼᱟ ᱮᱵᱟᱨ ᱚᱱᱟ ᱯᱨᱳᱜᱨᱟᱢ ᱨᱮ ᱪᱟᱞᱟᱣ ᱠᱟᱛᱮ ᱡᱟᱦᱟᱸᱭ ᱯᱟᱨᱜᱟᱱᱟ ᱵᱟᱵᱟ ᱠᱚ ᱢᱮᱱᱟᱜ ᱠᱚᱣᱟ᱾ ᱩᱱᱠᱩ ᱚᱱᱟ ᱡᱟᱭᱜᱟ ᱨᱮ ᱪᱟᱞᱟᱣ ᱠᱟᱛᱮ ᱟᱹᱛᱩ ᱟᱹᱛᱩ ᱠᱚ ᱞᱟᱹᱭ ᱦᱚᱴᱚ ᱠᱟᱜᱼᱟ ᱡᱮ ᱦᱟᱺᱰᱤ ᱯᱟᱹᱣᱨᱟᱹ ᱵᱟ ᱮᱱᱮᱡ ᱥᱮᱨᱮᱧ ᱤᱧ ᱡᱮᱱᱚ ᱟᱹᱥᱞᱤᱞ ᱮᱱᱮᱡ ᱥᱮᱨᱮᱧ ᱠᱚ ᱡᱮᱱᱚ ᱟᱞᱚ ᱦᱩᱭᱩᱜ ᱢᱟ ᱚᱱᱠᱟᱱᱟᱜ ᱡᱤᱱᱤᱥ ᱠᱚ ᱠᱚᱦᱚᱸ ᱠᱚ ᱞᱟᱹᱭ ᱛᱚᱨᱟᱭ ᱜᱮᱭᱟ ᱟᱫᱚ᱾ ᱱᱚᱛᱮ ᱨᱮᱫᱚ ᱢᱤᱫᱴᱤᱡ ᱥᱚᱢᱚᱥᱟ ᱦᱮᱸᱥᱮ ᱢᱟᱱᱮ ᱮᱼᱼ ᱞᱟᱹᱭ ᱫᱚ ᱞᱟᱹᱭ ᱫᱚ ᱦᱩᱭᱩᱜ ᱠᱟᱱ ᱜᱮᱭᱟ ᱠᱤᱱᱛᱩ ᱯᱨᱳᱜᱨᱮᱥ ᱴᱟᱜ ᱫᱚ ᱟᱹᱰᱤ ᱥᱞᱳ ᱛᱮ ᱦᱩᱭᱩᱜ᱾ ᱠᱟᱱᱟ ᱦᱮᱸᱥᱮ ᱢᱟᱱᱟᱣ ᱫᱚᱠᱚ ᱢᱟᱱᱟᱣᱮᱫᱼᱟ ᱵᱟᱝᱼᱟ ᱫᱚ ᱵᱟᱝ᱾ ᱟ ᱠᱤ ᱟᱹᱰᱤ ᱥᱞᱳ ᱯᱨᱳᱜᱨᱮᱥ ᱨᱮ ᱪᱟᱞᱟᱜ ᱠᱟᱱᱟ᱾
ᱱᱤᱛᱚᱜ ᱠᱤᱪᱷᱩ ᱠᱤᱪᱷᱩ ᱦᱚᱲ ᱱᱚᱝᱠᱟ ᱢᱮᱱᱟᱜ ᱠᱚᱣᱟ ᱟᱹᱛᱩ ᱫᱤᱥᱚᱢ ᱨᱮ᱾ ᱩᱱᱠᱩ ᱢᱟᱱᱟᱣ ᱵᱟᱛ ᱢᱟᱱᱮ ᱢᱟᱱᱟᱣ ᱩᱱᱠᱩ ᱞᱟᱹᱭ ᱞᱮᱠᱷᱟᱱ ᱩᱞᱴᱟᱹ ᱜᱮ ᱱᱤᱡᱮ ᱥᱮᱫ ᱠᱚ ᱞᱟᱹᱭ ᱨᱩᱣᱟᱹᱲᱟ ᱛᱚ ᱟᱫᱚ ᱚᱱᱟ᱾ ᱩᱱᱠᱩ ᱦᱚᱲ ᱠᱷᱟᱹᱛᱤᱨ ᱜᱮ ᱠᱟᱹᱴᱤᱡ ᱵᱤᱞᱚᱢᱚᱜ ᱠᱟᱱᱟ ᱵᱟᱠᱷᱟᱱ ᱫᱚ ᱦᱩᱭ ᱫᱚ ᱦᱩᱭᱩᱜ ᱠᱟᱱᱟ ᱦᱟᱸᱜ ᱠᱟᱹᱴᱤᱡ᱾ ᱞᱮᱴ ᱞᱮᱴ ᱛᱮ ᱟᱪᱮ
ᱟᱪᱪᱷᱟ ᱜᱚᱝᱠᱮ ᱱᱚ ᱱᱚᱣᱟ ᱯᱨᱳᱜᱨᱟᱢ ᱦᱩᱭᱮᱱᱟ ᱟᱨ ᱱᱮᱛᱟᱨ ᱧᱮᱞᱚᱜ ᱠᱟᱱᱟ ᱜᱚᱴᱟ ᱢᱟᱱᱮ ᱤᱭᱟᱹ ᱵᱟᱯᱞᱟ ᱦᱩᱭᱩᱜ ᱠᱟᱱᱟ ᱰᱤᱡᱮ ᱰᱤᱡᱮ ᱨᱮ ᱢᱟᱱᱮ ᱪᱷᱟᱯᱨᱤ ᱰᱮᱨ ᱫᱟ ᱱᱚᱣᱟ ᱢᱩᱜᱫᱟ ᱨᱮ ᱟᱵᱮᱱ ᱪᱮ
ᱥᱟᱹᱨᱤ ᱠᱟᱛᱷᱟ ᱞᱟᱹᱭᱟᱹᱧ ᱜᱚᱝᱠᱮ ᱡᱟᱦᱟᱸ ᱡᱟᱦᱟᱸ ᱵᱟᱯᱞᱟ ᱠᱚᱨᱮ ᱰᱤᱡᱮ ᱠᱚ ᱮᱱᱮᱡᱮᱜᱼᱟ ᱥᱮ᱾ ᱵᱟᱹᱧ ᱵᱟᱲᱟᱭᱟ ᱪᱮᱫ ᱞᱮᱠᱟ ᱨᱟᱹᱥᱠᱟᱹ ᱠᱚ ᱵᱩᱡᱷᱟᱹᱣᱮᱫᱼᱟ ᱥᱮ ᱵᱟᱠᱚᱩᱡᱷᱣᱼᱟ ᱠᱤᱱᱛᱩ᱾ ᱡᱟᱦᱟᱸ ᱡᱮ ᱟᱥᱚᱞ ᱵᱟᱯᱞᱟ ᱨᱮᱱᱟᱜ ᱡᱟᱦᱟᱸ ᱨᱟᱹᱥᱠᱟᱹ᱾ ᱦᱮᱸᱥᱮ ᱚᱠᱟ ᱞᱮᱠᱟ ᱵᱩᱡᱷᱟᱹᱜᱼᱟ ᱚᱱᱟ ᱨᱮᱱᱟᱜᱟᱸ ᱢᱚᱡᱟ᱾ ᱱᱩᱠᱩ ᱫᱚ ᱮᱠᱫᱚᱢ ᱜᱮ ᱚᱱᱟ ᱫᱚ ᱵᱟᱲᱟᱭ ᱜᱮ ᱵᱟᱠᱚ ᱟᱡᱚᱢᱮᱫᱼᱟ᱾ ᱵᱟᱲᱟᱭ ᱪᱮᱫ ᱫᱚ ᱚᱱᱟ ᱫᱚ ᱩᱭᱦᱟᱹᱨ ᱯᱚᱨᱡᱚᱱᱛ ᱵᱟᱝ ᱦᱤᱡᱩᱜ ᱛᱟᱠᱚᱣᱟ ᱡᱟᱦᱟᱸᱭ ᱡᱮ ᱱᱚᱝᱠᱟ ᱰᱤᱡᱮ ᱠᱟᱛᱮ ᱠᱚ ᱮᱱᱮᱡ᱾ ᱠᱟᱨᱚᱱ ᱫᱚᱧ ᱞᱟᱹᱭᱮᱫᱼᱟ ᱚᱱᱟ ᱵᱟᱯᱞᱟ ᱠᱚᱨᱮ ᱡᱚᱠᱷᱚᱱ ᱵᱩᱦᱲᱤ ᱮᱨᱟ ᱠᱚᱠᱚ ᱥᱮᱨᱮᱧᱟ ᱴᱟᱢᱟᱠ ᱛᱩᱢᱫᱟᱹᱜ ᱛᱮ ᱢᱤᱫᱴᱮ ᱨᱩ ᱪᱟᱞᱟᱜᱼᱟ ᱥᱮᱨᱮᱧᱚᱜᱼᱟ ᱛᱮᱞᱟ ᱮᱢᱚᱜᱼᱟ ᱚᱱᱟ ᱠᱚᱨᱮᱱᱟᱜ ᱵᱮᱯᱟᱨ ᱫᱚ ᱟᱹᱰᱤ᱾ ᱮᱴᱟᱜ ᱜᱮᱭᱟ ᱦᱮᱸᱥᱮ ᱟᱨ ᱚᱱᱟ ᱨᱮᱱᱟᱜ ᱢᱟᱱᱮ ᱠᱚᱦᱚᱸ ᱚᱱᱟ ᱥᱮᱨᱮᱧ ᱠᱚᱨᱮᱱᱟᱜ ᱢᱟᱱᱮ ᱠᱚᱦᱚᱸ᱾ ᱟᱹᱰᱤ ᱮᱴᱮᱜ ᱮᱴᱮᱜ ᱮᱴᱟᱜ ᱢᱟᱱᱮ ᱦᱮᱸᱥᱮ ᱟᱨ ᱚᱱᱟ ᱨᱮᱱᱟᱜ ᱨᱟᱹᱥᱠᱟᱹ ᱫᱚ ᱠᱤᱱᱛᱩ ᱟᱹᱰᱤ ᱵᱷᱮᱜᱟᱨ ᱜᱮ᱾ ᱟᱨ ᱱᱚᱣᱟ ᱡᱟᱦᱟᱸ ᱥᱮᱨᱮᱧᱟᱜ ᱛᱟᱞᱛᱮ ᱩᱱᱠᱩ᱾ ᱮ ᱢᱟᱱᱮ ᱠᱟᱴ ᱯᱚᱛᱞᱤ ᱠᱚ ᱞᱮᱠᱟ ᱮᱱᱮᱡ ᱡᱟᱣᱨᱟ ᱚᱱᱟ ᱫᱚ᱾ ᱨᱟᱹᱥᱠᱟᱹ ᱞᱮᱠᱟ ᱫᱚ ᱵᱟᱹᱧ ᱢᱚᱱᱮᱭᱟ ᱚᱱᱟ ᱫᱚ ᱦᱟᱸᱜ ᱦᱮᱸᱥᱮ᱾
ᱦᱮᱸ ᱜᱚᱝᱠᱮ ᱟᱹᱞᱤᱧ ᱫᱚ ᱱᱚᱣᱟ ᱞᱤᱧ ᱢᱮᱱᱮᱫ ᱟᱵᱚᱣᱟᱜ ᱥᱚᱢᱟᱡ ᱫᱚ ᱰᱤᱡᱮ ᱠᱚᱫᱚ ᱵᱟᱝ ᱪᱟᱞᱟᱝᱼᱟ ᱜᱚᱝᱠᱮ ᱢᱟᱱᱮ ᱛᱩᱝᱫᱟᱹᱜ ᱴᱟᱢᱟᱠ ᱡᱮᱱᱟᱜ ᱛᱟᱰᱚᱱᱚ ᱚᱱᱟ ᱛᱮᱜᱮᱵᱚᱱ ᱨᱟᱹᱥᱼᱼ ᱵᱟᱨᱟᱣ ᱠᱚᱜᱼᱟ ᱱᱚᱣᱟ ᱥᱟᱱᱛᱟᱲ ᱥᱚᱢᱟᱡ ᱫᱚ ᱪᱟᱵᱟᱼᱼ
ᱦᱮᱸ ᱵᱟᱝ ᱢᱤᱫᱴᱤᱡ ᱡᱤᱱᱤᱥ ᱦᱩᱭᱩᱜ ᱠᱟᱱᱟ ᱥᱩᱫᱩ ᱡᱮ ᱟᱵᱚᱣᱟᱜ ᱡᱮ ᱥᱚᱢᱟᱡ ᱨᱮ ᱢᱮᱱᱟᱜᱼᱟ ᱥᱩᱫᱷᱩ ᱚᱱᱟ ᱠᱷᱟᱹᱛᱤᱨ ᱫᱚ ᱵᱟᱝᱼᱟ ᱡᱤᱱᱤᱥ᱾ ᱮᱴᱟᱜ ᱡᱟᱦᱟᱸ ᱮᱱᱮᱡ ᱥᱮᱨᱮ ᱢᱟᱱᱮ ᱛᱟᱭᱚᱢᱥᱮᱜ ᱩᱱ ᱫᱚ ᱟᱵᱚᱣᱟᱜ ᱥᱮᱨᱮᱧ ᱨᱮᱱᱟᱜ ᱚᱱᱟ ᱨᱮᱱᱟᱜ ᱢᱟᱱᱮ ᱠᱚ ᱵᱟ ᱡᱟᱦᱟᱸ, ᱟᱸ ᱢᱟᱱᱮ ᱥᱮᱨᱮᱧ ᱨᱮᱱᱟᱜ ᱡᱟᱦᱟᱸ ᱮᱵᱟ ᱨᱩ ᱨᱮᱱᱟᱜ ᱡᱟᱦᱟᱸ ᱛᱚᱲᱟᱣ ᱨᱮᱱᱟᱜ ᱥᱤᱥᱴᱮᱢ ᱠᱚ ᱚᱱᱟ ᱠᱚ ᱡᱤᱱᱤᱥ ᱡᱟᱦᱟᱸ ᱚᱠᱟ ᱵᱷᱟᱜ ᱜᱟᱦᱤᱨ ᱢᱚᱱᱛᱮ ᱪᱤᱱᱛᱟᱹᱭ ᱟᱥᱮᱼᱼ ᱩᱱᱤ ᱫᱚ ᱟᱹᱰᱤ ᱪᱮᱦᱨᱟ ᱨᱟᱹᱥᱠᱟᱹ ᱫᱚ ᱵᱩᱡᱷᱟᱹᱣᱟᱭ ᱦᱟᱸᱜ ᱦᱮᱸ ᱥᱮ᱾ ᱛᱚ ᱟᱵᱚᱣᱟᱜ ᱥᱟᱶᱛᱟᱨᱮ ᱢᱮᱱᱟᱜᱼᱟ ᱦᱮᱸ ᱟᱨ ᱚᱱᱟ ᱥᱟᱞᱟᱜ ᱪᱚᱨᱚᱠ ᱫᱚ ᱵᱩᱡᱷᱟᱹᱜ ᱠᱟᱱ ᱜᱮᱭᱟ ᱠᱤᱱᱛᱩ, ᱚᱱᱟ ᱡᱩᱫᱤ ᱜᱟᱹᱦᱤᱨ ᱢᱚᱱᱮᱛᱮ ᱡᱩᱫᱤ ᱧᱮᱞᱚᱜᱼᱟ ᱚᱱᱟ ᱮᱱᱮᱡ ᱥᱮᱨᱮᱧ ᱠᱚ ᱮ ᱡᱟᱦᱟᱸ ᱥᱮᱨᱮᱧ ᱠᱚ ᱦᱩᱭᱩᱜᱼᱟ, ᱮᱱᱮᱡ ᱠᱚ ᱡᱟᱦᱟᱸ ᱞᱮᱠᱟᱛᱮ ᱛᱚᱲᱟᱣ ᱨᱟᱠᱟᱵᱮ ᱦᱩᱭᱩᱜᱼᱟ ᱛᱟᱯᱚᱨᱮ ᱡᱟᱹᱨᱩᱲ ᱪᱟᱞᱟᱜᱼᱟ ᱚᱱᱟ ᱯᱚᱨᱮ ᱥᱮᱨᱮᱧ ᱮᱢᱚᱜᱼᱟ ᱥᱮᱨᱮᱧ ᱪᱟᱞᱟᱜᱼᱟ ᱚᱱᱟ ᱡᱟᱦᱟᱸ ᱡᱮ ᱪᱤᱱᱛᱟᱹ ᱵᱷᱟᱵᱱᱟ ᱥᱮ ᱥᱤᱥᱴᱮᱢᱮᱴᱤᱠ ᱵᱷᱟᱵᱛᱮ ᱪᱟᱞᱟᱣ ᱨᱮᱱᱟᱜ ᱡᱤᱱᱤᱥᱴᱟᱜ ᱚᱱᱟ ᱫᱚ ᱠᱤᱱᱛᱩ ᱟᱹᱰᱤ ᱮᱴᱟᱜ ᱜᱮ ᱠᱤᱱᱛᱩ ᱦᱮᱸᱥᱮ᱾
ᱦᱩᱸ
ᱟᱫᱚ ᱟᱯᱮᱱ ᱱᱮᱛᱟᱨ ᱱᱮᱛᱟᱨ ᱢᱟ ᱱᱤᱭᱟᱹ, ᱮ ᱵᱮᱥᱤᱨ ᱵᱷᱟᱜᱽ ᱠᱷᱮᱛᱮᱨᱮ ᱜᱮ ᱱᱚᱝᱠᱟᱜ ᱠᱟᱱᱟ ᱡᱮ ᱡᱷᱚᱛᱚ ᱦᱚᱲ, ᱦᱮ ᱱᱚᱣᱟᱻ, ᱮᱱᱮᱡ ᱥᱮ ᱟᱥᱞᱤᱨᱮᱱ ᱥᱟᱹᱨᱤ ᱜᱚᱨᱚ ᱠᱩᱳ ᱢᱮᱛᱟᱜ ᱠᱟᱱ ᱛᱟᱵᱚᱱᱟ ᱟᱨ, ᱱᱮᱛᱟᱨ ᱦᱚᱸ ᱟᱞᱮ ᱱᱚᱛᱮ ᱢᱤᱫᱴᱤᱡ ᱮ ᱠᱟᱹᱴᱤᱡ ᱤᱭᱟᱹ, ᱨᱚᱛ ᱦᱟᱜ ᱡᱟᱦᱟ ᱠᱚ ᱞᱟᱹᱭᱮᱜᱼᱟ ᱨᱚᱛ ᱱᱚᱛᱮ ᱨᱮ ᱦᱟᱸᱜ ᱯᱟᱞᱚᱱ ᱦᱩᱭᱱᱟ᱾ ᱢᱟᱱᱮ ᱨᱚᱛ ᱡᱟᱛᱨᱟ ᱡᱟᱦᱟ ᱵᱚ ᱞᱟᱹᱭ ᱮᱼᱟ ᱦᱟᱜ᱾
ᱦᱩᱸ,
ᱮᱸ ᱛᱚ ᱱᱚᱛᱮᱨᱮ ᱦᱩᱭᱱᱟ ᱚᱱᱟᱴᱟᱜ ᱟᱫᱚ ᱱᱚᱛᱮᱨᱮ ᱢᱮᱱᱮ ᱦᱚᱲ ᱠᱳ, ᱯᱨᱳᱜᱨᱟᱢ ᱠᱚ ᱫᱚᱦᱚ ᱞᱮᱫᱟ ᱡᱟᱦᱟᱸᱨᱮ ᱧᱮᱞ ᱧᱟᱢᱮᱱᱟ, ᱦᱚᱲ ᱠᱚ ᱢᱟᱱᱮ ᱡᱟᱦᱟᱸᱭ ᱡᱮ ᱩᱱ ᱥᱚᱢᱚᱭ ᱡᱟᱦᱟᱸᱭ ᱡᱮ ᱰᱟᱹᱝᱜᱩᱣᱟᱹ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱛᱟᱦᱮᱸ ᱠᱟᱱ ᱫᱚ ᱦᱟᱸᱜ, ᱡᱟᱦᱟ ᱮᱡᱽ ᱨᱮᱱ ᱠᱚ ᱛᱟᱦᱮᱸ ᱠᱟᱱᱟ ᱱᱤᱛᱚᱜ ᱫᱚ ᱟᱨᱚ ᱠᱟᱹᱴᱤᱡ ᱮᱡᱽ ᱨᱮᱱ ᱠᱚᱠᱚ ᱮᱱᱮᱡ ᱢᱮᱥᱟ ᱠᱟᱱᱟ᱾ ᱟᱨ ᱚᱱᱟ ᱮᱱᱮᱡ ᱢᱮᱥᱟ ᱨᱮ ᱧᱮᱞᱚᱜ ᱠᱟᱱᱟ ᱱᱩᱝᱠᱩ ᱫᱚ, ᱢᱟᱱᱮ ᱦᱤᱥᱟᱹᱵ ᱢᱛᱚ ᱫᱚ ᱱᱩᱠᱩ ᱫᱚ ᱱᱩᱠᱩᱣᱟᱜ ᱠᱮᱨᱮᱠᱴᱟᱨ ᱥᱮ, ᱮ ᱱᱩᱠᱩᱣᱟᱜ ᱪᱤᱱᱛᱟᱹ ᱵᱷᱟᱵᱱᱟ ᱫᱚ ᱮᱠᱫᱚᱢ ᱵᱟᱹᱲᱤᱡ ᱩᱛᱟᱹᱨ ᱠᱟᱱᱟ᱾ ᱦᱮᱸ ᱥᱮ,
ᱦᱮᱸᱦᱮᱸ ᱮᱠᱫᱚᱢ ᱮᱠᱫᱚᱢ ᱾ ᱟᱫᱚ ᱜᱚᱝᱠᱮ ᱟᱞᱤᱧ ᱫᱚ ᱱᱚᱣᱟ ᱞᱤᱧ ᱢᱮᱱ ᱮᱫᱟ ᱟᱫᱚ, ᱱᱤᱛᱚᱜ ᱟᱵᱚᱣᱟᱜ ᱡᱟᱦᱟᱸ ᱥᱟᱱᱛᱟᱞ ᱥᱚᱢᱟᱡᱽ ᱠᱟᱱᱟ ᱱᱚᱣᱟ ᱫᱚ ᱱᱤᱛ ᱫᱷᱟᱹᱵᱤᱡ, ᱟᱹᱞᱤᱧᱟᱜ ᱦᱩᱫᱤᱥ ᱠᱟᱱᱟ ᱵᱚᱞᱮ, ᱛᱤᱱ ᱫᱷᱟᱹᱵᱤᱡ ᱱᱚᱣᱟ ᱦᱟᱹᱰᱤ ᱯᱟᱹᱣᱨᱟᱹ ᱥᱮ ᱰᱤᱡᱤ ᱪᱟᱥ ᱟᱨ ᱚᱨᱜᱮᱥᱴᱟᱨᱟ ᱵᱟᱝ ᱪᱟᱵᱟ ᱟᱛᱚ ᱾ ᱛ ᱤᱱᱫᱷᱟᱹᱵᱡ ᱫᱚ ᱟᱵᱚ ᱱᱚᱝ ᱜᱮᱵ ᱛᱟᱦᱮᱱᱟ ᱯᱚᱨ ᱜᱮᱛ ᱩᱱᱠᱩ ᱟᱜ ᱡᱚᱛᱚ ᱡᱚᱛᱚ ᱥᱚᱢᱟᱡ ᱡᱚᱛᱚ-ᱟᱜ ᱜᱮ ᱰᱮᱵᱷᱞᱚᱯ ᱱᱟ᱾ ᱵᱤᱡᱽᱱᱮᱥ ᱟᱫᱚ ᱟᱵᱚᱣᱟᱜ ᱤᱪᱷᱟ ᱨᱮᱭᱟᱜ ᱵᱟᱵᱚᱱ ᱰᱮᱵᱷᱞᱚᱯ ᱫᱟᱲᱮᱭᱟᱜ ᱠᱟᱱᱟ᱾ ᱟᱫᱚ ᱵᱟᱥ ᱤᱛᱟᱱᱟ ᱵᱚᱱ ᱦᱟᱢᱮᱴ ᱫᱟ ᱢᱮᱱᱛᱮ ᱡᱚᱛᱚᱣᱟᱜ ᱦᱩᱭᱩᱜᱼᱟ ᱦᱟᱸᱰᱤ ᱵᱟᱴᱤ ᱨᱮᱵᱚᱱ ᱡᱚᱵᱮ ᱠᱟᱱ ᱛᱮ ᱱᱤᱛᱳᱜ ᱫᱚ ᱯᱤᱪᱟᱹ ᱨᱮ ᱢᱮᱱᱟᱜ ᱵᱚᱱᱟ ᱟᱵᱚ᱾ ᱫᱚᱠᱚ ᱯᱤᱪᱷᱟᱹ ᱠᱟᱱᱟ ᱟᱫᱚ ᱮᱱᱠᱷᱟᱱ ᱚᱱᱟ ᱦᱟᱸᱰᱤ ᱵᱟᱹᱭ ᱵᱟᱹᱭ ᱛᱮ ᱵᱳᱱᱫᱷ ᱞᱮᱱᱠᱷᱟᱡ ᱟᱵᱚ ᱢᱚᱸᱡᱽ ᱛᱮᱵᱚᱱ ᱥᱤᱠᱷᱤᱛᱚᱜᱼᱟ ᱥᱟᱶᱛᱮ ᱟᱵᱚ ᱦᱟᱜ, ᱨᱤᱞᱟᱹᱢᱟᱞᱟ ᱥᱟᱱᱛᱟᱲ ᱥᱚᱢᱟᱡᱽ ᱛᱟᱵᱚᱱ ᱛᱟᱦᱮᱱᱟ᱾
ᱦᱮᱸ, ᱦᱮᱸ ᱟᱫᱚ ᱱᱚᱣᱟ ᱱᱚᱣᱟ ᱵᱚᱱᱫ ᱨᱮᱱᱟᱜ, ᱚᱠᱟ ᱦᱚᱨ ᱠᱚᱵᱤᱱ ᱪᱤᱱᱛᱟᱹ ᱵᱷᱟᱵᱱᱟ ᱠᱟᱜ ᱟ, ᱢᱟᱱᱮ ᱟᱯᱮ ᱢᱟᱯᱮ ᱦᱚᱭᱛᱚ ᱵᱚᱱᱫ ᱦᱚᱪᱚᱭᱟ ᱠᱚ, ᱠᱤᱱᱛᱩ ᱟᱵᱤᱱᱟᱜ ᱠᱚᱱᱚ ᱯᱟᱨᱥᱚᱱᱟᱞ ᱪᱤᱱᱛᱟᱹ ᱵᱷᱟᱵᱱᱟ ᱢᱮᱱᱟᱜᱼᱟ, ᱡᱟᱦᱟ ᱫᱚ ᱵᱚᱱᱫ ᱠᱚᱨᱮ ᱥᱩᱵᱤᱫᱷᱟᱜᱼᱟ, ᱡᱟᱦᱟᱸ ᱦᱚᱭᱛᱳ ᱟᱹᱞᱤᱧᱟᱜ ᱠᱟᱹᱢᱤᱨᱮ ᱞᱟᱜᱟᱣ ᱮᱢᱟᱱ ᱚᱜᱼᱟ, ᱟᱨ ᱪᱮᱫ᱾ ᱟᱹᱞᱤᱧ ᱦᱚᱸ ᱥᱟᱶᱛᱟ ᱥᱩᱥᱟᱹᱨ ᱫᱚᱞᱤᱧ ᱪᱟᱞᱟᱜ ᱜᱮᱭᱟ, ᱦᱮᱸ ᱥᱮ ᱛᱚ ᱚᱱᱟ ᱦᱤᱥᱟᱹᱵ ᱛᱮᱞᱤᱧ ᱠᱩᱞᱤᱭ ᱮᱫ ᱵᱤᱱᱟ᱾
ᱦᱩᱸ,
ᱦᱮᱸ
ᱟᱪᱪᱷᱟ ᱜᱚᱝᱠᱮ ᱟᱵᱮᱱ ᱱᱚᱣᱟ ᱪᱮᱫ ᱞᱮᱠᱟ ᱵᱮᱱ ᱟᱹᱭᱠᱟᱹᱣ ᱫᱟ, ᱢᱟᱱᱮ ᱵᱚᱱᱫ ᱦᱟᱸᱜ ᱴᱷᱤᱠᱚᱜᱼᱟ, ᱥᱮ ᱵᱚᱞᱮ ᱛᱟᱦᱮᱸ ᱦᱚᱪᱚ ᱱᱟᱜ ᱟᱵᱤᱱᱟᱜ ᱦᱩᱫᱤᱥ ᱪᱮᱫ ᱠᱟᱱ ᱛᱟᱵᱮᱱᱟ ᱱᱚᱣᱟ ᱵᱟᱨᱮᱛᱮ ᱟᱵᱮᱱ ᱵᱚᱞᱮ᱾
ᱵᱟᱝ ᱟ ᱵᱟᱝ ᱟ ᱵᱚᱱᱫᱷ ᱱᱚᱣᱟ ᱫᱚ, ᱫᱤᱥ ᱦᱩᱫᱤᱥᱟᱜ ᱫᱚ ᱵᱟᱝ ᱠᱟᱱᱟ ᱱᱚᱣᱟ ᱫᱚ᱾ ᱠᱟᱛᱮ ᱫᱚ ᱵᱚᱱᱫ ᱜᱮ ᱩᱪᱤᱛ ᱠᱟᱱ ᱜᱮᱭᱟ ᱦᱮᱸᱥᱮ᱾ ᱢᱟᱱᱮ ᱟᱹᱞᱤᱧ ᱪᱮᱫ ᱞᱮᱠᱟ ᱜᱮᱞᱤᱧ ᱢᱚᱱᱮᱭᱟ ᱦᱮᱸ, ᱱᱚᱣᱟ ᱵᱚᱱᱫᱷ ᱦᱚᱪᱚ ᱞᱟᱹᱜᱤᱫ ᱡᱟᱦᱟᱸ ᱠᱚ ᱠᱚᱨᱟᱣ ᱫᱚᱨᱠᱟᱨ᱾ ᱟᱪᱪᱷᱟ ᱚᱱᱮ ᱚᱱᱟ ᱠᱚ, ᱠᱤᱱᱛᱩ ᱟᱹᱰᱤ ᱤᱥᱴᱨᱠᱞᱤ ᱯᱟᱞᱚᱱ ᱫᱚᱨᱠᱟᱨ᱾ ᱟᱪᱪᱷᱟ ᱵᱚᱱᱫ ᱦᱚᱪᱚ ᱞᱟᱹᱜᱤᱫ, ᱪᱮᱫ ᱪᱮᱫ ᱠᱚᱨᱟᱣ ᱞᱮᱱᱠᱷᱟᱱ ᱵᱷᱟᱹᱜᱤᱜᱼᱟ, ᱟᱹᱵᱤᱱ ᱵᱤᱱ ᱢᱚᱱᱮᱭᱟ᱾
ᱢᱟᱱᱮ ᱪᱮᱫ ᱠᱚ ᱵᱚᱱᱫᱚ ᱞᱮᱠᱷᱟᱱ ᱵᱟᱛᱨᱟᱜᱼᱟ, ᱥᱮ ᱪᱮᱫ ᱟᱫᱷᱟᱨ ᱠᱚ ᱵᱚᱱᱫᱚ ᱚᱱᱟ ᱵᱮᱱ ᱢᱮᱱ ᱫᱟᱼᱼ
ᱦᱮᱸ, ᱦᱮᱸ, ᱦᱮᱸ᱾
ᱦᱮᱸ ᱱᱤᱛ ᱢᱟ ᱜᱚᱴᱟ ᱧᱮᱞᱚᱜ ᱠᱟᱱ ᱜᱮ, ᱢᱟᱱᱮ ᱱᱚᱣᱟ ᱠᱚ ᱵᱚᱱᱫ ᱞᱮᱱᱠᱷᱟᱱ ᱟᱹᱰᱤ ᱢᱚᱸᱡᱽ ᱠᱚᱜᱼᱟ᱾ ᱯᱨᱳᱜᱨᱟᱢ ᱦᱟᱹᱰᱤ ᱯᱟᱹᱣᱨᱟᱹ, ᱥᱟᱶᱛᱮ ᱵᱤᱡᱤ ᱰᱷᱟᱥ ᱟᱨ ᱜᱮᱭᱟ ᱟᱫᱚ ᱟᱞᱮ ᱥᱮᱫ ᱦᱟᱸᱜ ᱵᱟᱯᱞᱟ ᱨᱮᱦᱚᱸ ᱰᱤᱡᱮ ᱦᱚᱸ ᱵᱟᱠᱚ ᱟᱹᱜᱩᱭᱫᱟ᱾ ᱱᱮᱛᱟᱨ ᱫᱚ ᱛᱩᱢᱫᱟᱜ ᱴᱟᱢᱟᱠ ᱛᱮᱠᱚ ᱮᱱᱮᱡ ᱠᱟᱱᱟ, ᱯᱟᱦᱤᱞ ᱫᱚᱠᱚ ᱟᱹᱜᱩᱭᱮᱫ ᱛᱟᱦᱮᱸ ᱠᱟᱱᱟ ᱵᱤᱡᱮ ᱦᱚᱸ ᱾ ᱮᱱᱮᱫ ᱠᱟᱱ ᱛᱟᱦᱮᱸᱱᱟ ᱟᱫᱚ ᱱᱤᱫ ᱫᱚ, ᱚᱱᱟ ᱫᱚ ᱵᱟᱝ ᱟᱹᱜᱩᱭ ᱦᱩᱭᱩᱜ ᱠᱟᱱᱟ, ᱢᱟᱺᱡᱷᱤ ᱵᱟ ᱢᱮᱱᱟᱭᱟᱛᱚ ᱩᱱᱤ ᱠᱟᱛᱮᱫ ᱵᱟᱭ ᱟᱜᱩᱭᱫᱟ᱾ ᱵᱟᱝ ᱵᱟᱯᱞᱟ ᱨᱮ ᱫᱚ ᱰᱤᱡᱮ ᱫᱚ ᱵᱚᱱ ᱟᱹᱜᱩᱭᱟ, ᱪᱮᱫᱟᱜ ᱥᱮ ᱚᱱᱟᱛᱮ ᱟᱵᱚᱨᱮᱱ ᱠᱚᱲᱟ ᱠᱩᱲᱤ ᱪᱷᱟᱯᱨᱤ ᱠᱚ ᱵᱮᱱᱟᱜ ᱠᱟᱱᱟ, ᱚᱞᱚᱜ ᱯᱟᱲᱦᱟᱜ ᱥᱮᱫ ᱵᱟᱠᱚ ᱞᱟᱦᱟᱜ ᱠᱟᱱ ᱛᱟᱵᱚᱱᱟ, ᱟᱫᱚ